ᱦᱮᱸ ᱞᱟᱹᱭ ᱫᱟᱞᱤᱧ ᱟᱞᱤᱧᱟᱜ ᱨᱚᱲ ᱟᱸᱡᱚᱢᱚᱜ ᱠᱟᱱᱟ
ᱦᱮᱸ ᱠᱟᱹᱡᱪᱩᱞᱩᱝ ᱵᱷᱤᱛᱤᱨ ᱧᱚᱜ ᱨᱮ ᱟᱸᱡᱚᱢᱚᱜ ᱠᱟᱱᱟ
ᱱᱤᱛᱚᱜ ᱟᱸᱡᱚᱢᱚᱜ ᱠᱟᱱᱟ
ᱟᱨ ᱟᱞᱤᱧ ᱦᱮᱸ ᱟᱸᱡᱚᱢᱚᱜ ᱠᱟᱱᱟ ᱟᱹᱞᱤᱧᱟᱜ ᱨᱚᱲ ᱟᱸᱡᱚᱢᱚᱜ ᱠᱟᱱᱟ
ᱦᱳᱭ ᱟᱵᱤᱱᱟᱜ ᱨᱚᱲ ᱦᱚᱸ ᱟᱸᱡᱚᱢᱚᱜ ᱠᱟᱱᱟ ᱱᱟᱯᱟᱭ ᱵᱟᱲᱟ ᱜᱮᱛᱚ
ᱦᱮᱸ ᱱᱟᱯᱟᱭ ᱵᱟᱲᱟ ᱜᱮ ᱟᱨ ᱟᱵᱤᱱ ᱫᱚ
ᱟᱹᱞᱤᱧ ᱦᱚᱸ ᱚᱲᱟᱜ ᱠᱚᱨᱮᱜ ᱠᱚ ᱡᱷᱚᱛᱚ ᱠᱚ ᱵᱮᱥ ᱜᱮᱭᱟ ᱛᱚ
ᱦᱮᱸ ᱵᱮᱥ ᱜᱮᱭᱟ ᱠᱚ ᱟᱨ ᱟᱵᱤᱱᱟᱜ ᱚᱲᱟᱜ ᱨᱮᱫᱚ
ᱦᱚᱸ ᱟᱹᱞᱤᱧ ᱦᱚᱸ ᱵᱮᱥ ᱫᱚᱠᱚ ᱵᱮᱥ ᱜᱮᱭᱟ ᱮᱠᱷᱚᱱ ᱫᱚ
ᱚ ᱠᱟᱹᱡ ᱪᱚᱞᱟᱝ ᱦᱟᱞᱠᱟ ᱠᱟᱹᱡ ᱴᱟᱣᱟᱨ ᱠᱟᱹᱡ ᱵᱟᱝ ᱧᱟᱢ ᱮᱫᱟᱭ
ᱱᱤᱛᱚᱜ ᱦᱚᱸ ᱵᱟᱝ ᱟᱸᱡᱚᱢᱚᱜ ᱠᱟᱱᱟ
ᱦᱮᱸ ᱱᱤᱛᱚᱜ ᱫᱚ ᱠᱟᱹᱡ ᱟᱸᱡᱚᱢ ᱧᱟᱢᱚᱜ ᱠᱟᱱᱟ ᱠᱟᱹᱡ ᱪᱩᱞᱩᱝ
ᱦᱳᱭ ᱞᱟᱹᱭ ᱫᱟᱞᱤᱧ ᱡᱮ ᱪᱮᱫ ᱞᱮᱠᱟ ᱫᱟᱜ ᱡᱟᱹᱲᱤ ᱠᱮᱫᱟᱭ ᱟᱯᱮ ᱥᱮᱫ ᱫᱚ
ᱦᱮᱸ ᱟᱞᱮᱥᱮᱫ ᱫᱚ ᱫᱚᱢᱮ ᱡᱟᱹᱲᱤ ᱠᱟᱫᱟᱭ ᱫᱚᱢᱮ ᱵᱟᱹᱫ ᱵᱟᱹᱭᱦᱟᱹᱲ ᱠᱚ ᱪᱮᱦᱮᱞ ᱪᱮᱯᱮᱞ ᱪᱟᱵᱟ ᱟᱠᱟᱱᱟ
ᱦᱳᱭ ᱟᱫᱚ ᱦᱩᱲᱩ ᱠᱚᱯᱮ ᱨᱚᱦᱚᱭᱮᱫᱼᱟ ᱥᱮ ᱵᱟᱝᱜ ᱜᱮ
ᱦᱮᱸ ᱨᱚᱦᱚᱭ ᱫᱟᱞᱮ ᱟᱨ ᱟᱯᱮ ᱥᱮᱫ ᱫᱚ
ᱦᱳᱭ ᱟᱞᱮ ᱦᱚᱸ ᱜᱟᱯᱟ ᱢᱮᱭᱟᱝ ᱥᱮᱜ ᱠᱷᱚᱱᱟᱜ ᱟᱫᱚ ᱨᱚᱦᱚᱭ ᱞᱮ ᱮᱛᱚᱦᱚᱵᱟ
ᱚ ᱞᱟᱹᱭ ᱛᱟᱦᱮᱸᱜ ᱤᱧ ᱡᱮ ᱟᱯᱮ ᱥᱮᱫ ᱫᱚ ᱢᱟᱱᱮ ᱚᱠᱟ ᱞᱮᱠᱟ ᱛᱮᱠᱚ ᱵᱟᱯᱞᱟᱜᱼᱟ
ᱟᱪᱪᱷᱟ ᱵᱟᱯᱞᱟ-ᱟ ᱟᱞᱮᱥᱮᱫ ᱫᱚ ᱚᱲᱟᱜ ᱫᱨᱟᱹ ᱚᱲᱟᱜ ᱨᱮᱞᱤᱧ ᱞᱮᱭᱫᱟ ᱪᱮᱫ ᱞᱮᱠᱟ ᱠᱚ ᱵᱟᱯᱞᱟᱜᱼᱟ
ᱦᱮᱸ
ᱟᱹᱻ ᱯᱳᱭᱞᱳ ᱫᱤᱱ ᱟᱹᱻ ᱟᱞᱮ ᱯᱮ ᱫᱤᱱ ᱞᱟᱦᱟ ᱫᱚ ᱜᱤᱨᱟᱹ ᱠᱚ ᱛᱚᱞᱟ ᱟᱞᱮ ᱥᱮᱱ ᱫᱚ
ᱦᱮᱸ
ᱟ ᱜᱤᱨᱟᱹ ᱛᱚᱞ ᱯᱚᱨᱮ ᱵᱟ ᱜᱤᱨᱟᱹ ᱠᱚ ᱛᱚᱞᱟ ᱚᱱᱟ ᱜᱤᱨᱟᱹ ᱛᱚᱞ ᱯᱚᱨᱮ ᱫᱚ ᱟ ᱯᱮᱲᱟ ᱠᱚᱠᱚ ᱱᱮᱛ ᱛᱟᱠᱚᱣᱟ ᱜᱤᱨᱟᱹ ᱵᱟᱝ ᱛᱚᱞ ᱦᱩᱭ ᱞᱮᱝ ᱠᱷᱟᱡ ᱫᱚ ᱯᱮᱲᱟ ᱱᱮᱶᱛᱟ ᱫᱚ ᱵᱟᱝ ᱜᱟᱱᱚᱜᱼᱟ
ᱦᱮᱸ ᱛᱚ
ᱦᱳᱭ ᱟᱫᱚ ᱜᱤᱨᱟᱹ ᱠᱚ ᱛᱚᱞᱟ, ᱛᱟᱯᱚᱨᱮ ᱯᱮᱲᱟ ᱠᱚ ᱱᱮᱣᱛᱟ ᱠᱚᱣᱟ, ᱤᱱᱟᱹ ᱯᱚᱨᱮ ᱫᱚ ᱟᱫᱚ ᱡᱮᱫᱤᱱ ᱵᱟᱯᱞᱟ ᱥᱮᱫᱤᱱ ᱵᱟᱯᱞᱟ ᱦᱤᱞᱳᱜ ᱫᱚ ᱵᱟᱯᱞᱟ ᱦᱤᱞᱳᱜ ᱫᱚ ᱠᱩᱲᱤ ᱜᱤᱫᱽᱨᱟᱹ ᱢᱟ ᱩ ᱯᱟᱹᱥ ᱠᱟᱛᱮᱜ ᱠᱚ ᱫᱚᱦᱚ ᱠᱟᱭᱟ ᱥᱮ ᱪᱮᱫ ᱦᱚᱸ ᱵᱮᱲᱟ ᱨᱟᱠᱟᱵ ᱞᱮᱱ ᱠᱷᱟᱡ ᱫᱚ ᱡᱚᱢ ᱜᱟᱱᱚᱜᱼᱟᱥᱮ?
ᱦᱮᱸ ᱦᱮᱸ᱾ ᱟᱞᱮ ᱟᱞᱮ ᱥᱮᱱ ᱫᱚ ᱦᱮᱸ ᱟᱸᱡᱚᱢᱚᱜ ᱠᱟᱱᱟ᱾ ᱟᱨ ᱟᱞᱮ ᱥᱮᱱ ᱫᱚ ᱮᱴᱟᱜ ᱜᱮ ᱢᱟᱱᱮ ᱟᱞᱮ ᱥᱮᱱ ᱫᱚ ᱢᱟᱱᱮ ᱠᱚᱲᱟ ᱜᱤᱫᱽᱨᱟᱹ ᱦᱚᱨᱚᱜ ᱪᱤᱱ ᱠᱚ ᱪᱟᱞᱟᱜᱼᱟ᱾ ᱠᱚᱲᱟ ᱜᱤᱫᱽᱨᱟᱹ ᱦᱚᱨᱚᱜ ᱪᱤᱱ ᱪᱟᱞᱟᱣ ᱠᱟᱛᱮᱜ, ᱛᱟᱨᱯᱚᱨᱮ ᱱᱚᱝᱠᱟ ᱢᱤᱫ ᱥᱚᱯᱛᱟ ᱦᱚ ᱯᱚᱨ ᱛᱟᱨᱯᱚᱨ ᱠᱩᱲᱤ ᱜᱤᱫᱽᱨᱟᱹ ᱦᱚᱨᱚᱜ ᱪᱤᱱ ᱠᱚ ᱦᱤᱡᱩᱜᱼᱟ᱾ ᱦᱚᱨᱚᱜ ᱪᱤᱱ ᱦᱳᱭ ᱞᱮᱱ ᱠᱷᱟᱱ ᱜᱮ ᱠᱩᱲᱤ ᱜᱤᱫᱽᱨᱟᱹ ᱦᱚᱨᱚᱜ ᱪᱤᱱᱭᱟᱠᱚ ᱦᱚᱨᱚᱜ ᱪᱤᱱ ᱠᱟᱛᱮᱜ ᱛᱟᱨ ᱯᱚᱨᱮ ᱱᱚᱝᱠᱟ ᱵᱟᱨ ᱥᱤᱧ ᱯᱮ ᱢᱟᱦᱟ ᱯᱚᱨ ᱜᱤᱨᱟᱹ ᱠᱚ ᱛᱚᱞᱟ᱾ ᱠᱚᱲᱟ ᱚᱲᱟᱜ ᱟᱨ ᱨᱮᱦᱚᱸ ᱠᱚ ᱜᱤᱨᱟᱹ ᱠᱚ ᱛᱚᱞᱟ, ᱟᱨ ᱠᱩᱲᱤ ᱜᱤᱫᱽᱨᱟᱹ ᱚᱲᱟᱜ ᱨᱮᱦᱚᱸ ᱜᱤᱨᱟᱹ ᱠᱚ ᱛᱚᱞᱟ᱾ ᱛᱟᱨ ᱯᱚᱨᱮ ᱜᱤᱨᱟᱹ ᱠᱚ ᱛᱚᱞ ᱠᱟᱛᱮᱜ ᱱᱚᱝᱠᱟ ᱢᱤᱫ ᱥᱚᱯᱛᱟᱦᱚ ᱱᱚᱝᱠᱟ ᱵᱟᱨ ᱥᱚᱯᱛᱟ ᱢᱤᱫ ᱥᱚᱯ ᱛᱟᱦᱚ ᱯᱚᱨ ᱜᱮ ᱛᱟᱨ ᱯᱚᱨᱮ ᱵᱟᱯᱞᱟ ᱠᱚ ᱦᱚᱭᱩᱜᱼᱟ᱾ ᱢᱟᱱᱮ ᱮᱜᱟᱨᱚ ᱫᱤᱱ ᱵᱟᱨᱚ ᱫᱤᱱ ᱯᱚᱨ ᱩᱸ ᱱᱚᱝᱠᱟ ᱯᱚᱨ ᱛᱟᱨᱯᱚᱨᱮ ᱵᱟᱯᱞᱟ ᱠᱚ ᱦᱩᱭᱩᱜᱼᱟ᱾ ᱟᱫᱚ ᱩᱱ ᱡᱚᱠᱷᱚᱡ ᱫᱚ ᱩᱯᱟᱹᱥ ᱠᱟᱛᱮᱜ ᱜᱮ ᱛᱟᱦᱮᱸᱱᱟᱭᱛᱚ ᱠᱩᱲᱤ ᱜᱤᱫᱽᱨᱟᱹ ᱢᱟ,
ᱦᱳᱭ ᱦᱳᱭ ᱦᱳᱭ᱾
ᱠᱩᱲᱤ ᱜᱤᱫᱽᱨᱟᱹ ᱦᱚᱸ ᱠᱚᱲᱟ ᱜᱤᱫᱽᱨᱟᱹ ᱦᱚᱸ ᱩᱯᱟᱹᱥ ᱠᱟᱛᱮᱜ ᱠᱚ ᱫᱚᱦᱚ ᱠᱤᱱᱟ᱾ ᱛᱟᱨᱯᱚᱨᱮ ᱫᱟᱨᱟᱢ ᱫᱟᱜ ᱠᱚ ᱦᱩᱭᱩᱜᱼᱟ ᱫᱟᱨᱟᱢ ᱫᱟᱜ ᱟᱹᱜᱩ ᱠᱚᱣᱟ ᱠᱚ ᱢᱟᱱᱮ ᱠᱩᱲᱤ ᱚᱲᱟᱜ ᱨᱤᱱ
ᱨᱚᱲ ᱠᱟᱹᱴᱤᱡ ᱤᱭᱟᱹ ᱨᱚᱲ ᱠᱟᱹᱴᱤᱡ ᱵᱟᱝ ᱟᱸᱡᱚᱢᱚᱜ ᱠᱟᱱ ᱛᱟᱵᱤᱱᱟ ᱢᱤᱫ ᱫᱷᱟᱣ ᱠᱟᱛᱮᱜ᱾
ᱚ ᱟᱹᱞᱤᱧ ᱧᱟᱜ ᱜᱮ ᱵᱟᱝ ᱟᱡᱚᱢᱚᱜ ᱠᱟᱱᱟ?
ᱦᱳᱭ ᱢᱤᱫ ᱫᱷᱟᱣ ᱠᱟᱛᱮᱜ ᱮ ᱟᱨᱠᱤ ᱨᱚᱲ ᱵᱟᱝ ᱟᱸᱡᱚᱢᱚᱜ ᱠᱟᱱᱟ, ᱦᱚᱸ ᱱᱤᱛᱚᱜ ᱫᱚ ᱟᱸᱡᱚᱢᱚᱜ ᱠᱟᱱᱟ᱾
ᱟᱸᱜ ᱚ᱾ ᱦᱳᱭ ᱯᱟᱪᱮᱫ ᱱᱤᱛᱚᱜ ᱫᱚ ᱠᱟᱹᱡ ᱢᱟᱱᱮ ᱠᱟᱹᱡ ᱪᱩᱞᱩᱝ ᱱᱚᱝᱠᱟ ᱜᱮ ᱵᱷᱤ ᱛᱤᱨ ᱵᱟᱭᱨᱮ ᱟᱸᱡᱚ ᱢᱚᱜ‌ ᱜᱮᱭᱟ ᱛᱚ ᱨᱚᱲ ᱢᱟ,
ᱦᱳᱭ ᱦᱳᱭ᱾
ᱵᱮᱥ ᱞᱮᱠᱟ ᱠᱟᱹᱡ ᱵᱟᱝ ᱟᱡᱚᱢ ᱴᱷᱤᱠᱟᱹᱜ ᱜᱮᱭᱟ᱾ ᱟᱫᱚ ᱟᱯᱮᱭᱟᱜ
ᱤᱧ ᱢᱟ
ᱟᱵᱤᱱᱟᱜ ᱦᱚᱸ ᱠᱟᱹᱡ ᱵᱟᱝ ᱟᱸᱡᱚᱢᱚᱜ ᱠᱟᱱᱟ ᱴᱟᱣᱟᱨ ᱠᱟᱹᱡ ᱮ ᱱᱮᱴᱳᱣᱟᱨᱠ ᱠᱟᱹᱡ ᱯᱨᱚᱵᱞᱮᱢᱮᱫ ᱛᱟᱵᱤᱱᱟ ᱢᱚᱱᱮ ᱦᱚᱭ᱾
ᱦᱳᱭ ᱦᱳᱭ ᱟᱹᱞᱤᱧ ᱴᱷᱮᱡ ᱢᱟ ᱴᱟᱣᱟᱨ ᱢᱟ ᱴᱷᱤᱼᱜᱮ ᱢᱮᱱᱟᱜᱼᱟ ᱪᱮᱫ ᱞᱮᱠᱟ ᱛᱮ ᱪᱚᱝ ᱵᱟᱝ ᱟᱸᱡᱚᱢᱚᱜ ᱠᱟᱱᱟ᱾
ᱦᱮᱸᱛᱚ ᱚᱱᱟ ᱫᱚ ᱵᱟᱝ ᱟᱸᱡᱚᱢᱚᱜ ᱜᱮᱭᱟ ᱛᱚᱵᱮ ᱢᱤᱜ ᱡᱚᱠᱷᱟᱜ ᱢᱟ᱾
ᱦᱳᱭ ᱦᱳᱭ ᱢᱤᱫ ᱫᱷᱟᱣ ᱠᱟᱛᱮᱛ ᱯᱨᱚᱵᱞᱮᱢ ᱜᱮᱭᱟ ᱦᱳ ᱞᱟᱹᱭ ᱫᱟᱞᱤᱧ ᱛᱟᱦᱞᱮ ᱟᱯᱮᱥᱮᱱ ᱫᱚ ᱚᱱᱮ ᱠᱷᱟᱸᱰᱟ ᱫᱟᱜ ᱠᱚ ᱠᱤᱛᱟᱹ ᱠᱟᱹᱰᱷᱩᱢ ᱠᱚ ᱦᱩᱭᱩᱜ ᱜᱮᱭᱟ ᱥᱮ ᱵᱟᱝ ᱞᱮᱠᱟ?
ᱦᱮᱸ ᱦᱩᱭᱩᱜ ᱦᱩᱭᱩᱜ ᱵᱟᱠᱷᱟᱱ᱾ ᱟᱫᱚ ᱠᱩᱲᱤ ᱜᱤᱫᱽᱨᱟᱹ ᱡᱚᱠᱷᱚᱱᱮᱢ ᱡᱟᱶᱟᱭᱟ ᱦᱮᱸᱥᱮ ᱡᱟᱶᱟᱭᱟᱢ ᱡᱚᱠᱷᱚᱱ ᱛᱚ ᱚᱱᱟ ᱥᱟ ᱥᱟᱝ ᱞᱩᱜᱩᱜᱽᱲᱤ ᱢᱟ ᱥᱟᱥᱟᱝ ᱦᱩᱭᱩᱜ ᱦᱩᱭᱩᱜ ᱛᱟᱢ ᱛᱚ?
ᱦᱮᱸᱦᱮᱸᱦᱮᱸ ᱦᱮᱸ ᱨᱚᱲ ᱢᱤᱫᱷᱟᱣ ᱠᱟᱛᱮᱜ ᱵᱟᱝ ᱟᱸᱡᱚᱢ ᱧᱚᱜᱚᱜ ᱠᱟᱱᱟ, ᱱᱤᱛᱚᱜ ᱫᱚ ᱟᱸᱡᱚᱢᱚᱜ ᱠᱟᱱ ᱛᱟᱵᱤᱱᱟ᱾
ᱚᱸ ᱞᱟᱹᱭᱫᱟᱹᱧ ᱡᱮ ᱠᱩᱲᱤ ᱜᱤᱫᱽᱨᱟᱹ ᱡᱚᱠᱷᱚᱱᱮᱢ ᱡᱟᱶᱟᱭᱟ ᱡᱟᱶᱟᱭ ᱞᱮᱠᱷᱟᱱ ᱫᱚ ᱚᱱᱟ ᱥᱟᱥᱟᱝ ᱥᱩᱱᱩᱢ ᱫᱚ ᱦᱩᱭᱩᱜ ᱜᱮᱭᱟ ᱛᱚ ᱱᱚᱣᱟ ᱥᱟᱥᱟᱝ ᱚᱡᱚᱜᱟᱜ ᱦᱩᱭᱩᱜᱼᱟ᱾ ᱚᱡᱚᱜ ᱠᱟᱛᱮ ᱛᱚ ᱚᱱᱟ ᱵᱟᱨ ᱥᱤᱧ ᱱᱚᱝᱠᱟ ᱢᱤᱫ ᱫᱤᱱ ᱞᱟᱦᱟᱨᱮ ᱵᱟᱝᱠᱷᱟᱱ ᱵᱟᱨ ᱥᱤᱧ ᱞᱟᱦᱟᱨᱮ ᱚᱱᱟ ᱫᱚᱠᱚ ᱟᱸ ᱱᱚᱣᱟ ᱥᱟᱹᱲᱤ ᱠᱚᱫᱚ ᱠᱚ ᱱᱚᱣᱟ ᱫᱚᱠᱚ ᱠᱚᱲᱟ ᱚᱲᱟᱜ ᱨᱮᱱ ᱠᱚ ᱥᱟᱥᱟᱝᱟ ᱱᱩᱠᱩ ᱫᱚ ᱟᱞᱫᱟ ᱛᱮ ᱟᱠᱚ ᱥᱮᱜ ᱨᱮᱠᱚ ᱥᱟᱥᱟᱝᱟ ᱟᱨ ᱠᱩᱲᱤ ᱚᱲᱟᱜ ᱨᱮᱱ ᱫᱚ ᱠᱩᱲᱤ ᱚᱲᱟᱜ ᱨᱮᱠᱚ ᱥᱟᱥᱟᱝᱟ ᱟᱫᱚ ᱚᱱᱟ ᱚᱱᱟ ᱯᱚᱨ ᱜᱮᱛᱚ ᱛᱟᱨᱯᱚᱨ ᱛᱤᱥᱚ ᱵᱟᱦᱟ ᱥᱟᱶ ᱦᱩᱭᱩᱜ ᱛᱟᱹᱠᱤᱱᱟ ᱟᱫᱚ ᱩᱱᱤ ᱠᱩᱲᱤ ᱜᱤᱫᱽᱨᱟᱹ ᱫᱚ ᱩᱯᱟᱹᱥ ᱠᱟᱛᱮᱜ ᱛᱟᱦᱮᱱᱟᱭ ᱡᱟᱦᱱᱟᱜ ᱠᱚ ᱵᱟᱭ ᱡᱚᱢᱟᱭ ᱛᱚ,
ᱦᱳᱭ ᱦᱳᱭ ᱵᱟ ᱡᱚᱢᱟ ᱪᱮᱜ ᱦᱚᱸ ᱡᱚᱢ ᱵᱟᱝ ᱜᱟᱱᱚᱜ ᱛᱮ ᱥᱫᱤᱱᱟᱜ ᱫᱚ
ᱦᱮᱸ ᱦᱮᱸ ᱩᱱ ᱡᱚᱠᱷᱚᱱ ᱫᱚ ᱡᱚᱢ ᱠᱚᱫᱚ ᱩᱱᱟᱹᱜ ᱵᱟᱝ ᱢᱟᱱᱮ ᱚᱱᱟ ᱡᱮ ᱟᱺᱭᱥᱟᱹ ᱠᱚ ᱡᱚᱢ ᱞᱟᱹᱭᱟᱠᱚ, ᱚᱱᱟ ᱠᱚᱫᱚ ᱵᱟᱝ ᱜᱟᱱᱚᱜ ᱛᱟᱭᱟ ᱢᱟᱱᱮ ᱱᱤᱨᱟᱢᱤᱥ ᱡᱚᱢ ᱦᱩᱭᱩᱜᱼᱟ ᱩᱱ ᱡᱟᱠᱷᱚᱱᱚᱱ ᱫᱚ
ᱟᱹ ᱟᱪᱪᱷᱟ ᱟᱞᱮ ᱟ ᱨᱮᱱ ᱫᱚ ᱟᱞᱮᱥᱱ ᱫᱚ ᱢᱟᱱᱮ ᱮᱭᱥᱮ ᱫᱚ ᱵᱟᱝ ᱢᱟᱱᱮ ᱚᱱᱠᱟ ᱞᱮᱠᱟ ᱡᱚᱢ ᱵᱟᱝ ᱜᱟᱱᱚᱜᱼᱟ ᱡᱮᱫᱤᱱ ᱵᱟᱯᱞᱟ ᱛᱟᱭ ᱥᱮ ᱥᱮᱫᱤᱱᱚᱜ ᱫᱚ ᱢᱟᱱᱮ ᱡᱚᱢ ᱜᱮ ᱵᱟᱝ ᱜᱟᱱᱚᱜ ᱛᱟᱭᱟ ᱫᱟᱠᱟ ᱡᱚᱢ ᱠᱚᱫᱚ ᱵᱟᱝ ᱜᱟᱱᱚᱜᱼᱟ ᱢᱟᱱᱮ ᱮᱴᱟᱜ ᱠᱤᱪᱷᱩ ᱢᱟᱱᱮ ᱯᱷᱚᱞ ᱠᱚᱠᱚ ᱡᱚᱢ ᱦᱚᱪᱚᱭᱟ ᱠᱤᱱᱵᱟ ᱟᱨᱚ ᱮᱴᱟᱜᱟᱜ ᱚᱱᱠᱟᱱᱟᱜ ᱫᱚ ᱦᱮᱸ ᱜᱟᱱᱚᱜᱼᱟ ᱢᱮᱱᱠᱷᱟᱱ ᱫᱟᱠᱟ ᱥᱮ ᱮᱴᱟ ᱡᱤᱱᱤᱥ ᱠᱷᱟᱹᱡᱟᱹᱲᱤ ᱛᱟᱵᱮᱱ ᱱᱚᱝᱠᱟᱱᱟᱜ ᱫᱚ ᱡᱚᱢ ᱵᱟᱝ ᱜᱟᱱᱚᱜᱼᱟ ᱥᱮᱫᱤᱱ ᱫᱚ ᱩᱱᱤ ᱫᱚ ᱥᱩᱫᱩ ᱡᱟᱦᱟ ᱞᱟᱹᱰᱩ ᱠᱚ ᱟᱡᱚᱭᱮᱭᱟ ᱠᱚ ᱚᱱᱟ ᱚᱱᱟ ᱟᱡᱚ ᱞᱟᱹᱰᱩ ᱟᱨ ᱫᱟᱜ ᱜᱮ ᱡᱟᱦᱟᱸ ᱟᱨ ᱵᱟᱠᱷᱟᱡ ᱫᱚ ᱢᱟᱱᱮ ᱡᱚᱢ ᱫᱚ ᱵᱟᱝ ᱜᱟᱱᱚᱜᱼᱟ ᱟᱨ ᱡᱟᱦᱟ ᱚᱱᱟ ᱥᱟᱥᱟᱝ ᱞᱩᱜᱽᱲᱤ ᱵᱤᱱ ᱞᱟᱹᱭᱫᱟ ᱡᱟᱦᱟᱸ ᱚᱱᱟ ᱥᱟᱥᱟᱝ ᱞᱩᱜᱽᱲᱤ ᱫᱚ ᱢᱤᱴᱮᱱ ᱫᱚ ᱠᱩᱲᱤ ᱜᱤᱫᱽᱨᱟᱹ ᱚᱲᱟᱜ ᱨᱮ ᱡᱟᱦᱟᱸ ᱠᱚ ᱜᱟᱵᱟᱣ ᱠᱟᱛᱮᱜ ᱠᱚ ᱨᱚᱦᱚᱲᱟ, ᱟᱨ ᱢᱤᱫᱴᱮᱱ ᱫᱚ ᱠᱚᱲᱟ ᱜᱤᱫᱽᱨᱟᱹ ᱚᱲᱟᱜ ᱟᱫᱚ ᱡᱚᱠᱷᱚᱱᱮ ᱵᱟ ᱯᱞᱟ ᱡᱚᱠᱷᱚᱡ ᱫᱟᱹᱣᱲᱟᱹ ᱨᱮ ᱫᱮᱡᱚᱜ ᱟᱭ ᱚᱱᱟ ᱞᱟᱦᱟ ᱡᱚᱠᱷᱚᱡ ᱥᱤᱸᱤᱫᱨᱟᱹ ᱫᱟᱱ ᱦᱩᱭᱩᱜᱼᱟ
ᱦᱚ
ᱩᱱᱫᱚ ᱢᱟᱱᱮ ᱦᱟᱸᱰᱮᱱ ᱠᱚᱰᱟᱜ ᱠᱚ ᱟᱹᱜᱩᱭᱟ ᱟᱨ ᱚᱱᱟ ᱜᱮᱸᱫᱟᱜ ᱠᱚ ᱵᱟᱸᱫᱮ ᱦᱚᱪᱚᱭᱟ ᱛᱟᱯᱚᱨᱮ ᱤᱭᱟᱹᱭᱟᱠᱚ ᱛᱚ ᱛᱟᱯᱚᱨᱮ ᱛᱚᱠᱚ ᱥᱤᱝᱤᱫᱨᱟᱹ ᱫᱟᱱ ᱦᱩᱭᱩᱜᱼᱟ ᱥᱮ?
ᱦᱚᱸ
ᱟᱫᱚ ᱟᱞᱮ ᱥᱮᱱ ᱫᱚ ᱟᱞᱮ ᱥᱮᱱ ᱫᱚ ᱦᱩᱭ ᱫᱚ ᱦᱩᱭᱩᱜᱼᱟ ᱢᱮᱱᱠᱷᱟᱱ ᱟᱞᱮ ᱥᱮᱫ ᱫᱚ
ᱟᱞᱮᱥᱱ ᱫᱚ ᱟᱞᱫᱷᱟ ᱜᱮᱛᱚ ᱟᱞᱮ ᱥᱮᱱ ᱫᱚ ᱟᱸ ᱠᱩᱲᱤ ᱜᱤᱫᱽᱨᱟᱹ ᱢᱟᱱᱮ ᱠᱩᱲᱤ ᱜᱤᱫᱽᱨᱟᱹ ᱚᱲᱟᱜ ᱨᱤᱱ ᱱᱚᱣᱟ ᱫᱚ ᱟᱞᱫᱟ ᱛᱮᱠᱚ ᱩᱸ ᱥᱟᱥᱟᱝ ᱞᱩᱜᱽᱲᱤ ᱭᱟᱠᱚᱠᱚᱣᱟ ᱟᱨ ᱠᱚᱲᱟ ᱜᱤᱫᱽᱨᱟᱹ ᱨᱤᱱ ᱥᱟᱥᱟᱝ ᱞᱩᱜᱽᱲᱤᱭᱟ ᱠᱚᱣᱟ ᱟᱞᱫᱷᱟ ᱛᱮ ᱠᱩᱲᱤ ᱜᱤᱫᱽᱨᱟᱹ ᱚᱲᱟᱜ ᱨᱮᱱ ᱫᱚ ᱟᱠᱚ ᱚᱢᱚᱜ ᱟ ᱥᱮ ᱠᱩᱲᱤ ᱜᱤᱫᱽᱨᱟᱹ ᱚᱲᱟᱜ ᱨᱤᱱ ᱜᱮᱛᱚ ᱠᱚ ᱚᱢᱚᱜᱼᱟ ᱥᱟᱥᱟᱝ ᱠᱚᱢᱟᱼᱟ ᱥᱟᱝ ᱞᱩᱜᱽᱲᱤ ᱠᱚᱢᱟ ᱛᱟᱨᱯᱚᱨᱮ ᱛᱚ ᱵᱟᱦᱟ ᱥᱟᱶ ᱢᱟ ᱦᱩᱭᱩᱜᱼᱟ᱾ ᱵᱟᱯᱞᱟ ᱦᱩᱭᱳᱜ ᱛᱟᱠᱤᱱᱟ ᱛᱚ᱾
ᱦᱚᱭ ᱟᱫᱚ ᱠᱚᱲᱟ ᱜᱤᱫᱽᱨᱟᱹ ᱚᱲᱟᱜ ᱠᱷᱚᱱᱟᱜ ᱫᱚ ᱢᱟ ᱮᱴᱟᱜ ᱜᱮᱸᱫᱟᱜ ᱠᱚᱠᱚ ᱟᱹᱜᱩᱭᱟ ᱡᱟᱦᱟᱸ ᱠᱚ ᱵᱟᱸᱫᱮ ᱤᱫᱤᱭᱟ ᱚᱱᱟ ᱜᱮᱸᱫᱟᱜ ᱜᱳᱜᱳ ᱟᱹᱜᱩᱭ ᱜᱮᱭᱟ ᱥᱮ
ᱦᱚᱭ ᱦᱚᱭ ᱦᱚᱸ ᱦᱚᱭ ᱦᱚᱸ
ᱟᱞᱮ ᱞᱟᱹᱭ ᱮᱫᱟ ᱞᱤᱧ ᱡᱮ ᱟᱯᱮ ᱥᱮᱱ ᱫᱚ ᱢᱟᱱᱮ ᱵᱟᱹᱨᱭᱟᱹᱛ ᱠᱚ ᱜᱮ ᱢᱟᱱᱮ ᱡᱟᱦᱟᱸ ᱵᱟᱹᱨᱭᱟᱹᱛ ᱠᱚᱠᱚ ᱦᱤᱡᱩᱜᱼᱟ ᱩᱱᱠᱩ ᱜᱮ ᱵᱟᱹᱦᱩ ᱠᱩᱲᱤ ᱠᱚ ᱛᱩᱞᱟᱹᱭᱟ ᱥᱮ ᱢᱟᱱᱮ ᱫᱟᱫᱟ ᱛᱟᱠᱚ ᱚᱲᱟᱜ ᱨᱮᱱ ᱥᱮ ᱪᱮᱫ ᱞᱮᱠᱟ ᱠᱟᱹᱴᱤᱡ
ᱦᱚᱭ ᱦᱚᱭ ᱢᱟᱱᱮᱼᱼ ᱩᱱᱤ ᱡᱟᱶᱟᱭ ᱚᱠᱚᱭ ᱡᱟᱶᱟᱭ ᱛᱟᱦᱮᱱᱟᱭ ᱛᱚ ᱦᱮᱸᱼᱼ ᱩᱱᱤ ᱟᱡ ᱦᱚᱧᱦᱟᱨ ᱟᱡ ᱫᱟᱫᱟ ᱛᱟᱠᱚ ᱠᱚ ᱛᱩᱞᱮᱭᱟ ᱵᱟᱹᱦᱩ ᱫᱚ,
ᱚ ᱟᱪᱪᱷᱟ ᱢᱟᱱᱮ ᱟᱯᱮ ᱥᱮᱱ ᱫᱚ ᱪᱮᱫ ᱞᱮᱠᱟ ᱡᱟᱦᱟᱸᱭ ᱡᱟᱶᱟᱭᱼᱼ ᱟᱡ ᱫᱟᱫᱟ ᱥᱮ ᱩᱱᱤ ᱵᱟ-ᱦᱚᱧᱦᱟᱨ ᱛᱮᱫ ᱚᱱᱠᱟ ᱫᱚ ᱥᱩᱫᱷᱩ ᱠᱚ ᱡᱚᱴᱮᱫ ᱦᱚᱴᱚ ᱟᱠᱚᱣᱟ ᱟᱞᱮ ᱥᱮᱱ ᱢᱟ ᱫᱟᱫᱟ ᱛᱟᱠᱚ ᱜᱮ ᱠᱚᱼᱼ ᱛᱩᱞ ᱠᱚᱣᱟ ᱢᱟᱱᱮ ᱩᱱᱠᱩ ᱵᱟᱹᱨᱭᱟᱹᱛᱼᱼ ᱩᱱᱠᱩ ᱠᱚ ᱫᱚ ᱡᱟᱦᱟᱸᱭ ᱵᱟᱼᱦᱚᱧᱦᱟᱨ ᱛᱮᱫ ᱛᱟᱠᱚ ᱩᱱᱠᱩ ᱠᱚ ᱫᱚ ᱵᱟᱝ ᱠᱚ ᱛᱩᱞ ᱦᱚᱪᱚ ᱟᱠᱚ ᱢᱟᱱᱮᱼᱼ
ᱚ ᱵᱟᱝᱟ ᱟᱞᱮ ᱥᱮᱫ ᱨᱮ ᱫᱚᱼᱼ ᱚ ᱟᱞᱮ ᱥᱮᱫ ᱨᱮ ᱫᱚ ᱟᱞᱫᱷᱟ ᱜᱮ ᱫᱚ, ᱟᱞᱮ ᱥᱮᱱ ᱫᱚ ᱢᱟᱱᱮ ᱚᱠᱚᱭ ᱠᱚ ᱵᱟᱯᱞᱟᱭ ᱠᱟᱱᱟ ᱦᱮᱸ ᱥᱮ ᱠᱚᱲᱟ ᱦᱚᱯᱚᱱ ᱫᱚ ᱠᱚ ᱵᱟᱯᱞᱟᱭ ᱠᱟᱱᱟ, ᱟᱫᱚ ᱱᱩᱠᱩ ᱡᱮ ᱵᱟᱹᱨᱭᱟᱹᱛ ᱠᱚ ᱦᱤᱡᱩᱜ ᱠᱟᱱ ᱫᱚ ᱠᱚᱲᱟ ᱦᱚᱯᱚᱱ ᱨᱤᱱ ᱯᱟᱦᱟᱴᱟ ᱠᱷᱚᱱ ᱦᱚᱧᱦᱟᱨ ᱛᱮᱫ ᱛᱟᱠᱚᱼᱼ ᱠᱚᱣᱟᱜ ᱟᱡ ᱫᱟᱫᱟ ᱛᱟᱠᱚ ᱠᱚ ᱠᱩᱲᱤ ᱯᱟᱦᱴᱟ ᱠᱷᱚᱱ ᱫᱩᱧ ᱢᱮᱱ ᱠᱮᱫᱟ ᱦᱚᱧᱦᱟᱨ ᱛᱮᱫ ᱛᱟᱠᱚ ᱠᱚ᱾ ᱦᱤᱡᱩᱜ ᱠᱟᱱ ᱫᱚ ᱠᱚ ᱟᱫᱚ ᱩᱱᱠᱩ ᱜᱮ ᱠᱚ ᱛᱩᱞᱮᱭᱟ᱾ ᱩᱱᱠᱩ ᱜᱮ ᱠᱚ ᱛᱩᱞᱮᱭᱟ ᱵᱟᱹᱦᱩ ᱟᱠᱚᱣᱤᱡ ᱠᱤᱢᱤᱱ ᱛᱮᱫ ᱛᱟᱠᱚ ᱫᱚ
ᱢᱟᱱᱮ ᱢᱟᱱᱮ ᱩᱱᱠᱩ ᱡᱟᱦᱟᱸᱭ ᱠᱚᱲᱟ ᱚᱲᱟᱜ ᱨᱤᱱ ᱠᱚ ᱦᱤᱡᱩᱜᱼᱟ ᱩᱱᱠᱩ ᱠᱚ ᱛᱩᱞᱮᱭᱟ ᱠᱩᱲᱤ ᱚᱲᱟᱜ ᱫᱚ ᱵᱟᱝ ᱜᱮ?
ᱦᱚᱭ ᱦᱚᱸ ᱚᱦᱚᱜ ᱠᱩᱲᱤ ᱚᱲᱟᱜ ᱨᱤᱱ ᱫᱚ ᱚᱠᱚᱭ ᱢᱟᱱᱮᱼᱼ ᱩᱱᱤ ᱠᱩᱲᱤ ᱚᱲᱟᱭᱤᱡ ᱢᱟᱱᱮ ᱢᱟᱱᱮ ᱦᱚᱧᱦᱟᱨ ᱛᱮᱫᱼᱼ ᱟᱡ ᱫᱟᱫᱟ ᱟᱡ ᱫᱟᱫᱟ
ᱵᱟ-ᱦᱚᱧᱦᱟᱨ ᱛᱮᱫ ᱦᱚᱭ ᱦᱚᱭ
ᱦᱚᱭ ᱦᱚᱭ ᱠᱩᱲᱤ ᱚᱲᱟᱜ ᱨᱤᱱ ᱡᱮ ᱟᱡ ᱫᱟᱫᱟ ᱢᱮᱱᱟᱭᱟ ᱥᱮᱼᱼ ᱩᱱᱤ ᱫᱚ ᱟᱸ ᱩᱱᱤᱼᱼ ᱦᱚᱭ ᱩᱱᱤ ᱫᱚ ᱟᱡᱤᱡ ᱡᱟᱶᱟᱭ ᱛᱟᱭᱮ ᱛᱩᱞᱤᱭᱟᱭᱼᱼ ᱵᱚᱠᱚᱛ ᱠᱩᱲᱤ ᱡᱟᱶᱟᱭ ᱢᱟᱱᱮ ᱜᱷᱚᱬᱟ ᱮᱸᱭᱟᱭ
ᱚ ᱢᱟᱱᱮ ᱩᱱᱤ ᱫᱚ ᱩᱱᱤ ᱫᱚ ᱡᱟᱦᱟᱸ ᱥᱟᱫᱚᱢ ᱠᱚ ᱞᱟᱹᱭᱟ ᱩᱱᱤ ᱫᱚ ᱥᱟᱫᱚᱢᱮ ᱛᱩᱞᱮᱭᱟ ᱥᱮ ᱪᱮᱫ ᱞᱮᱠᱟ?
ᱦᱚᱭ ᱦᱚᱜ ᱦᱚᱭ ᱦᱚᱭ ᱦᱚᱸ
ᱡᱟᱶᱟᱭᱮ ᱜᱷᱚᱬᱟᱭ ᱮᱭᱟ ᱟᱡ ᱫᱚ
ᱦᱚᱭ ᱦᱚᱭ ᱦᱚᱭ ᱛᱟᱨᱯᱚᱨ ᱚᱱᱟ ᱡᱚᱠᱷᱚᱱ ᱦᱩᱭᱩᱜᱼᱟ ᱯᱮ ᱡᱚᱠᱷᱟ ᱢᱟᱱᱮ ᱯᱮ ᱡᱚᱠᱷᱟ ᱟᱛᱮ ᱠᱚ ᱟᱹᱪᱩᱨ ᱠᱤᱱᱟ ᱠᱚ
ᱦᱩᱸ ᱦᱩᱸ ᱦᱩᱸ
ᱯᱮ ᱡᱚᱠᱷᱟ ᱟᱛᱮ ᱟᱹᱪᱩᱨ ᱠᱟᱛᱮᱫ ᱛᱟᱨᱯᱚᱨᱮᱼᱼ ᱮᱻ ᱩᱱ ᱡᱚᱠᱷᱚᱡ ᱜᱮ ᱠᱚ ᱞᱟᱹᱭᱟ ᱦᱚᱨᱤᱵᱚᱞ ᱦᱚᱨᱤᱵᱚᱞ ᱠᱚ ᱞᱟᱹᱭᱟ᱾ ᱚᱸᱦᱚᱜ ᱩᱱ ᱡᱚᱠᱷᱚᱡ ᱫᱚ ᱵᱟᱠᱚ ᱞᱟᱹᱭᱟ ᱩᱱ ᱡᱚᱠᱷᱚᱡ ᱫᱚ ᱯᱮ ᱡᱚᱠᱷᱟ ᱠᱚ ᱟᱹᱪᱩᱨ ᱠᱮᱫᱮᱭᱟ ᱟᱹᱪᱩᱨ ᱠᱟᱛᱮᱫ ᱠᱩᱲᱤᱼᱼ ᱮᱸᱻ ᱠᱩᱲᱤ ᱦᱮᱸ ᱠᱩᱲᱤ ᱯᱮ ᱡᱚᱠᱷᱟ ᱠᱚᱲᱟ ᱦᱚᱯᱚᱱᱮ ᱤᱨᱪᱤ ᱟᱭᱟᱭ ᱫᱟᱜ ᱟᱨ ᱠᱚᱲᱟ ᱯᱟᱦᱴᱟ ᱠᱷᱚᱱ ᱠᱩᱲᱤ ᱤᱨᱪᱤ ᱟᱭᱟᱭᱼᱼ ᱯᱮ ᱡᱚᱠᱷᱟ ᱫᱟᱜ ᱤᱨᱯᱤᱭᱟᱭ
ᱢᱟᱱᱮ ᱤᱭᱟᱹ ᱩᱞ ᱩᱞ ᱰᱷᱟᱹᱣᱨᱟᱹᱜ ᱛᱮ ᱛᱚ ᱩᱞ ᱰᱷᱨᱟᱹᱣᱨᱟᱹᱜ ᱛᱮ ᱡᱟᱦᱟᱸ ᱚᱱᱟ ᱤᱭᱟᱹ ᱞᱚᱴᱟᱼᱼ ᱞᱚᱴᱟ ᱨᱮᱱᱟᱜ ᱞᱚᱴᱟ ᱨᱮᱱᱟᱜ ᱠᱤᱱ ᱤᱨᱪᱤ ᱡᱚᱱᱚᱜᱼᱟ ᱥᱮ ᱟᱹᱠᱤᱱ ᱚᱱᱟ ᱜᱷᱚᱬᱟ ᱪᱮᱛᱟᱱ ᱨᱮ ᱟᱨᱼᱼ ᱤᱭᱟᱹ ᱨᱮ ᱥᱮᱼᱼ
ᱦᱩᱸ ᱦᱩᱸ ᱟᱫᱚ ᱚᱱᱠᱟ ᱠᱚ ᱤᱨᱪᱤ ᱟᱭᱟ ᱤᱨᱪᱤ ᱠᱟᱛᱮᱫ ᱛᱟᱨᱯᱚᱨ ᱟᱨ ᱢᱤᱫ ᱡᱚᱠᱷᱟ ᱠᱚ ᱢᱟᱱᱮ ᱠᱚ ᱫᱟᱹᱣᱲᱟᱹ ᱨᱮ ᱫᱚᱢᱮ ᱠᱚ ᱫᱩᱦᱩᱲ ᱠᱤᱱᱟ ᱛᱚ᱾ ᱦᱮᱸ ᱠᱩᱲᱤ ᱫᱚ ᱠᱚ ᱫᱩᱼᱼ ᱫᱩᱦᱩᱲᱮᱭᱟ ᱟᱫᱚ ᱫᱩᱦᱩᱲᱮᱭᱟ ᱠᱚ ᱡᱚᱠᱷᱚᱱ ᱟᱫᱚ ᱫᱚᱢᱮ ᱠᱚ ᱫᱩᱦᱩᱲᱮᱭᱟ ᱦᱟᱸ ᱫᱩᱦᱩᱲ ᱛᱟᱨᱯᱚᱨᱮ ᱫᱩᱦᱩᱲ ᱠᱟᱛᱮ ᱜᱮ ᱛᱟᱨᱯᱚᱨᱮ ᱩᱱ ᱡᱚᱠᱷᱚᱱ ᱜᱮ ᱡᱮ ᱥᱤᱸᱫᱩᱨ ᱟᱭᱟ ᱠᱚ ᱥᱮ?
ᱦᱮᱸ ᱦᱮᱸ ᱦᱮᱸ᱾
ᱩᱱ ᱡᱚᱠᱷᱚᱡ ᱜᱮ ᱥᱮᱸᱜᱮᱞ ᱢᱟᱱᱮ ᱥᱮᱸᱜᱮᱞ ᱠᱚ ᱡᱩᱞ ᱫᱚᱠᱚ ᱢᱤᱫᱴᱟᱝ ᱥᱟᱨᱡᱚᱢ ᱨᱮ ᱥᱮ ᱥᱟᱨᱡᱚᱢ ᱰᱟᱝ
ᱵᱟᱝ ᱠᱟᱱᱟ ᱚᱱᱟ ᱢᱤᱫᱴᱮᱡ ᱵᱮᱰᱟ ᱚᱱᱟ ᱢᱤᱫᱴᱮᱡ ᱵᱮᱰᱟ ᱨᱮ ᱚᱱᱟ ᱤᱭᱟᱹ ᱠᱚ ᱜᱮᱸᱫᱽᱨᱮᱡ ᱠᱚ ᱛᱚᱞ ᱠᱟᱜᱼᱟ, ᱟ ᱟᱨ ᱠᱤᱪᱷᱩ ᱫᱟ ᱛᱨᱚᱢ ᱫᱟᱛᱨᱚᱢ ᱨᱮᱦᱚᱸ ᱠᱚ ᱛᱚᱞ ᱠᱟᱜᱼᱟ, ᱚᱱᱟ ᱨᱮ ᱥᱮᱸᱜᱮᱞ ᱠᱚ ᱡᱩᱞᱟ ᱟᱨ ᱤᱭᱟᱹ ᱢᱟᱱᱮ ᱟᱨᱥᱟᱞ ᱠᱤᱱᱟ ᱠᱚ ᱟᱨᱠᱤ ᱚᱱᱟ ᱫᱚ ᱢᱤᱫᱴᱮᱱ ᱱᱤᱭᱚᱢ ᱞᱮᱠᱟᱛᱮ ᱟᱵᱚᱣᱟᱜ ᱯᱟᱲᱟᱜ
ᱦᱳᱭ ᱦᱳᱭ ᱦᱮᱸ ᱚᱱᱟ ᱦᱳᱭ᱾ ᱛᱟᱨᱯᱚᱨᱮ ᱱᱚᱝᱠᱟ ᱠᱤᱱᱟ ᱠᱚ ᱛᱟᱨᱯᱚᱨᱮ ᱥᱤᱸᱫᱩᱨ ᱢᱟᱱᱮ ᱥᱤᱸᱫᱩᱨ ᱟᱭᱟᱭ᱾ ᱞᱟᱛᱟᱨ ᱨᱮᱯᱮ ᱡᱚᱠᱷᱟᱡ ᱧᱩᱨ ᱟᱭ
ᱱᱮ ᱯᱮ ᱡᱚᱠᱷᱟᱡ ᱵᱚᱸᱜᱟᱭᱟ, ᱟᱨ ᱟᱞᱮ ᱥᱮᱜ ᱦᱳᱭ ᱢᱟᱱᱮ ᱯᱮ ᱡᱚᱠᱷᱟ ᱞᱟᱛᱟᱨ ᱨᱮ ᱜᱤᱰᱤᱭᱟᱭ, ᱛᱟᱨᱯᱚᱨᱮ ᱫᱚ ᱟᱫᱚ ᱢᱟᱱᱮ ᱥᱤᱸᱫᱩᱨᱟᱜ ᱟᱭ ᱥᱤᱫᱩᱨᱟᱭᱟᱭ ᱥᱮ ᱪᱮᱫᱞᱮᱠᱟ ᱠᱩᱲᱤ ᱜᱤᱫᱽᱨᱟᱹ?
ᱦᱚᱸ ᱦᱚᱸ᱾ ᱵᱟᱝᱟ ᱯᱮ ᱡᱚᱠᱷᱚᱡ ᱜᱤᱰᱤᱛᱮ ᱛᱟᱨᱯᱚᱨᱮ ᱢᱮᱲᱦᱮᱫ ᱥᱟᱠᱟᱢ ᱨᱮ ᱠᱟᱹᱡ ᱪᱩᱞᱩᱝ ᱴᱤᱰᱟᱹᱜ ᱟᱭᱟ᱾
ᱦᱮᱸ ᱦᱮᱸ᱾
ᱴᱤᱰᱟᱹᱜ ᱠᱟᱛᱮ ᱛᱟᱨᱯᱚᱨᱮ ᱦᱟᱸᱰᱮ ᱵᱟᱨ ᱢᱟᱱᱮ ᱵᱟᱨ ᱡᱚᱠᱷᱟᱡ ᱮ ᱥᱤᱸᱫᱩᱨ ᱟᱭᱟ ᱤᱛᱩᱫ ᱟᱭᱟᱭ᱾ ᱤᱛᱩᱫ ᱠᱟᱛᱮ ᱯᱩᱨᱟᱹ ᱞᱟᱥ ᱨᱮ ᱫᱚ ᱢᱟᱱᱮ ᱞᱟᱥ ᱨᱮᱫᱚ ᱯᱩᱨᱟᱹ ᱥᱟᱠᱟᱢ ᱥᱚᱢᱮᱛ ᱮ ᱥᱤᱸᱫᱩᱨ ᱟᱭᱟ᱾ ᱟᱫᱚ ᱩᱱ ᱡᱚᱠᱷᱚᱡ ᱜᱮᱛᱚ ᱫᱚᱢᱮ ᱠᱚ ᱠᱚᱞᱠᱚᱞᱤᱭᱟ ᱟᱨ ᱠᱚ ᱦᱚᱨᱤᱵᱚᱞ ᱟᱠᱚ᱾ ᱚᱝᱠᱟᱠᱚ ᱞᱮᱭᱟ ᱟᱨ ᱫᱚᱢᱮ ᱠᱚ ᱥᱮᱨᱮᱧᱟ, ᱟᱨ ᱪᱮᱫ ᱵᱟᱯᱞᱟ ᱨᱮᱫᱚ ᱪᱮᱫ ᱥᱮᱨᱮᱧ ᱠᱚ ᱥᱮᱨᱮᱧ ᱫᱚ? ᱵᱟᱨᱟᱞᱳ ᱵᱟᱨᱟᱞᱳ ᱰᱳᱢ ᱥᱟᱨᱤᱨ ᱵᱤᱴᱤ ᱥᱚᱫᱟᱜᱚᱨ ᱵᱮᱴᱟ, ᱫᱩᱣᱟᱹᱨ ᱨᱮ ᱛᱮ ᱰᱟᱰᱟᱭ ᱟᱭ ᱥᱮ ᱥᱚᱫᱟᱜᱚᱨ ᱵᱤᱴᱤ᱾
ᱟᱞᱮ ᱚᱱᱟ ᱫᱚ ᱤᱭᱟᱹ ᱥᱚᱸᱜᱮ ᱠᱚ ᱤᱭᱟ ᱟᱠᱚ ᱪᱮᱫ ᱠᱚ ᱞᱟᱹᱭᱟ ᱚᱱᱟ ᱡᱚᱠᱷᱚᱱ ᱠᱚ ᱫᱟᱨᱟᱢᱮᱭᱟ ᱩᱱ ᱡᱚ ᱠᱷᱚᱡ ᱠᱚ ᱮ ᱫᱟᱨᱟ ᱢᱮᱭᱟ ᱡᱟᱢᱟᱭ ᱩᱱ ᱚᱱᱟ ᱠᱚᱫᱚ
ᱦᱚᱸ ᱵᱟᱝᱼᱟ ᱟᱞᱮ ᱫᱚ ᱛᱤᱱ ᱡᱚᱠᱷᱚᱱ ᱟᱞᱮ ᱫᱚ ᱛᱤᱱ ᱡᱚᱠᱷᱚᱱ ᱠᱚ ᱵᱟᱯᱞᱟ ᱦᱩᱭ ᱠᱟᱱᱟ ᱠᱚ ᱥᱟᱹᱨᱫᱤ ᱵᱟᱯ ᱞᱟ ᱦᱩᱭᱩᱜ ᱛᱟᱹᱠᱤᱱᱟ, ᱥᱤᱸᱫᱩᱨ ᱢᱟᱱᱮ ᱥᱤᱸᱫᱩᱨ ᱠᱚ ᱪᱟᱞᱟᱭᱟᱠᱚ ᱩᱱ ᱡᱚᱠᱷᱚᱡ ᱜᱮ ᱚᱱᱟ ᱥᱮᱨᱮᱧ ᱫᱚᱠᱚ ᱥᱮᱨᱮᱧ ᱫᱚᱠᱚ ᱥᱮᱨᱮᱧᱜᱚᱜ ᱠᱟᱜᱼᱟ᱾
ᱚ ᱟᱯᱮ ᱥᱮᱜ ᱫᱚ ᱚᱝᱠᱟ?
ᱦᱳᱭ ᱟᱞᱮ ᱥᱮᱫ ᱫᱚ ᱱᱚᱝᱠᱟ᱾
ᱟᱨ ᱟᱞᱮ ᱥᱮᱱ ᱫᱚ ᱚᱝᱠᱟ ᱫᱚ ᱵᱟᱝ ᱟᱞᱮ ᱥᱮᱫ ᱫᱚ ᱮᱴᱟᱜ ᱥᱮᱨᱮᱧ ᱠᱚ ᱢᱮᱱᱟᱜᱼᱟ ᱢᱮᱱᱠᱷᱟᱱ ᱚᱱᱟ ᱡᱟᱦᱟᱸ ᱥᱮᱨᱮᱧ ᱮᱢ ᱞᱟᱹᱭ ᱫᱟ ᱚᱱᱟ ᱫᱟᱨᱟᱢ ᱫᱟᱜ ᱡᱚᱠᱷᱚᱱ ᱠᱚ ᱥᱮᱨᱮᱧᱟ ᱟᱫᱚ ᱤᱭᱟᱹ ᱡᱚᱠᱷᱚᱱ ᱫᱚ ᱟᱞᱚ ᱟᱞᱟᱫᱟ ᱥᱮᱨᱮᱧ ᱠᱚ ᱢᱮᱱᱟᱜᱼᱟ ᱢᱟᱱᱮ ᱩᱱᱟᱹᱜ ᱫᱤ
ᱚ ᱦᱮᱸ ᱛᱚ ᱛᱟᱨᱯᱚᱨᱮ ᱩᱱᱤ ᱩᱱᱤ ᱥᱤᱫᱩᱨᱭᱟᱭ?